ᱦᱮᱞᱳ!
ᱦᱮᱸ ᱞᱟᱹᱭᱮᱜ ᱤᱧ ᱨᱚᱲ ᱟᱸᱡᱚᱢᱚᱜ ᱠᱟᱱᱟ?
ᱦᱮᱸ ᱾ ᱟᱢᱟᱜ ᱨᱚᱲ ᱫᱚ ᱢᱚᱡᱽ ᱜᱮ ᱟᱸᱡᱚᱢᱚᱜ ᱠᱟᱱᱟ, ᱛᱚ ᱤᱧᱟᱹᱜ ᱜᱮ ᱦᱟᱸᱜ ᱪᱮᱫ ᱞᱮᱠᱟᱢ ᱟᱸᱡᱚᱢ ᱧᱟᱢᱫᱟ?
ᱦᱮᱸ ᱾ ᱟᱢᱟᱜ ᱨᱚᱲᱦᱚᱸ ᱱᱟᱯᱟᱭ ᱜᱤᱧ ᱟᱸᱡᱚᱢ ᱧᱟᱢᱫᱟ ᱯᱩᱨᱟᱹ ᱤᱥᱯᱚᱥᱴᱚ ᱵᱷᱟᱵᱽᱜᱮ ᱟᱸᱡᱚᱢ ᱧᱟᱢᱚᱜ ᱠᱟᱱᱟ ᱾
ᱦᱳᱭ ᱦᱳᱭ ᱾ ᱛᱚ ᱴᱷᱤᱠ ᱜᱮᱭᱟ ᱡᱩᱫᱤ ᱱᱚᱝᱠᱟᱜᱮ ᱵᱟᱱᱟ ᱦᱚᱲ ᱟᱸ ᱟᱹᱰᱤ ᱮᱥᱯᱚᱥᱴᱚ ᱜᱮ ᱡᱟᱛᱮ ᱡᱮᱢᱚᱱ ᱞᱟᱝ ᱟᱸ ᱟᱸᱡᱚᱢ ᱧᱟᱢ ᱾ ᱛᱚ ᱱᱚᱣᱟ ᱜᱮᱞᱟᱝ ᱟ ᱠᱷᱚᱡᱚᱜᱼᱟ ᱟᱨ ᱱᱚᱝᱠᱟ ᱜᱮ ᱡᱩᱫᱤ ᱵᱟᱱᱟ ᱦᱚᱲ ᱞᱟᱝ ᱟᱸᱡᱚᱢ ᱧᱟᱢ ᱠᱷᱟᱱ ᱛᱚ ᱟᱞᱟᱝᱟᱜ ᱚᱠᱟᱴᱟᱜ ᱫᱟᱢᱟᱱᱟᱜ ᱠᱟᱛᱷᱟ ᱞᱟᱝ ᱨᱚᱯᱚᱲᱟ ᱦᱟᱸᱜ ᱚᱱᱟᱠᱚ ᱠᱟᱛᱷᱟ ᱨᱚᱯᱚᱲ ᱞᱟᱹᱜᱤᱫ ᱦᱚᱸ ᱟᱹᱰᱤ ᱜᱟᱱ ᱜᱮ ᱟᱸ ᱥᱩᱵᱤᱫᱷᱟ ᱞᱟᱝ ᱧᱟᱢᱟ ᱥᱮ ᱞᱟᱝ ᱨᱚᱯᱚᱲ ᱫᱟᱲᱮᱭᱟᱜᱼᱟ ᱢᱩᱪᱟᱹᱫ ᱫᱷᱟᱹᱨᱤᱡ ᱾ ᱦᱳᱭ ᱾ ᱛᱚᱵᱮ ᱨᱚᱯᱚᱲᱟᱞᱟᱝ ᱱᱤᱭᱟᱹ ᱵᱤᱥ ᱟᱸᱻ ᱱᱤᱭᱟᱹ ᱵᱤᱥᱚᱭ ᱛᱮᱜᱮ ᱾ ᱡᱮ ᱟᱸᱻ ᱢᱳᱵᱟᱭᱤᱞ ᱵᱤᱥᱚᱭ ᱛᱮ ᱡᱩᱫᱤ ᱞᱟᱝ ᱨᱚᱯᱚᱲ ᱠᱮᱭᱟ, ᱥᱮ ᱢᱮᱰᱤᱭᱟ ᱵᱤᱥᱚᱭ ᱛᱮ ᱡᱩᱫᱤ ᱞᱟᱝ ᱨᱚᱯᱚᱲ ᱠᱮᱭᱟ ᱛᱚ ᱪᱮᱫ ᱞᱮᱠᱟ ᱦᱩᱭ ᱠᱚᱜᱼᱟ?
ᱮᱱ ᱦᱚᱸ ᱵᱷᱟᱜᱤ ᱜᱮ ᱦᱩᱭ ᱠᱚᱜᱼᱟ ᱱᱚᱣᱟ ᱠᱚ ᱤᱫᱤ ᱠᱟᱛᱮ ᱨᱚᱯᱚᱲᱟ ᱦᱚ ᱟᱹᱵᱤ ᱢᱟᱱᱮ ᱟᱹᱰᱤ ᱞᱟᱹᱠᱛᱤᱭᱟᱱ ᱜᱮᱭᱟ ᱢᱮᱱᱛᱮ ᱤᱧᱦᱩᱸᱧ ᱢᱚᱱᱮ ᱜᱮᱭᱟ ᱾ ᱛᱚᱵᱮ ᱢᱟ ᱟᱢ ᱜᱮ ᱮᱦᱚᱵ ᱢᱮ ᱾
ᱮᱦᱚᱵ ᱫᱚ ᱡᱩᱫᱤ ᱦᱮᱸ ᱡᱚᱫᱤ ᱟᱵᱮᱱ ᱟᱸ ᱠᱩᱠᱞᱤ ᱫᱚᱦᱚᱭ ᱵᱮᱱ ᱢᱤᱫᱴᱮᱡ ᱪᱮᱫ ᱪᱚᱝ? ᱠᱩᱠᱞᱤ ᱞᱮᱠᱟ ᱜᱮ ᱫᱚᱦᱚᱭ ᱵᱮᱱ ᱦᱟᱸᱜ ᱛᱚ ᱚᱸᱰᱮ ᱠᱷᱚᱡ ᱜᱮ ᱦᱟᱸᱜ ᱢᱟᱱᱮ ᱟᱹᱞᱤᱧ ᱮᱦᱚᱵ ᱞᱟᱹᱜᱤᱫ ᱛᱮ ᱥᱩᱵᱤᱫᱷᱟ ᱞᱤᱧ ᱧᱟᱢᱟ ᱾
ᱟᱪᱪᱷᱟ, ᱢᱟᱱᱮ ᱱᱤᱛᱚᱜ ᱟᱫᱚ ᱱᱤᱛᱚᱜ ᱤᱧ ᱞᱟᱹᱭᱫᱟ ᱡᱮ ᱱᱤᱛᱚᱜ ᱡᱩᱜᱽ ᱨᱮ ᱥᱮ ᱱᱤᱛᱚᱜᱟᱜ ᱡᱟᱦᱟᱸ ᱢᱟ ᱪᱟᱞᱟᱜ ᱠᱟᱱᱟ ᱥᱟᱱᱟᱢ ᱦᱚᱲ ᱠᱚᱜᱮ ᱢᱳᱵᱟᱭᱤᱞ ᱢᱟᱵᱚᱱ ᱥᱟᱵᱮᱫ ᱜᱮᱭᱟ, ᱟᱫᱚ ᱦᱮᱸ ᱱᱚᱣᱟ ᱢᱚᱵᱟᱭᱤᱞ ᱠᱚᱫᱚ ᱢᱟᱱᱮ ᱟᱵᱚ ᱛᱟᱞᱟᱨᱮ ᱛᱤᱱᱟᱹᱜ ᱵᱷᱟᱜᱤ ᱜᱮᱭᱟ ᱥᱮ ᱛᱤᱱᱟᱹᱜ ᱵᱟᱹᱲᱤᱡ ᱜᱮᱭᱟ ᱟᱨ ᱱᱮᱛᱟᱨ ᱢᱟ ᱧᱮᱞ ᱧᱟᱢᱚᱜ ᱠᱟᱱᱟ ᱡᱮᱢᱚᱱ ᱠᱟᱹᱴᱤᱡ ᱜᱤᱫᱽᱨᱟᱹ ᱠᱚᱦᱚᱸ ᱡᱚᱠᱷᱚᱱ ᱠᱟᱹᱴᱤᱡ ᱜᱤᱫᱽᱨᱟᱹ ᱠᱚ ᱡᱚᱠᱷᱚᱱ ᱠᱚ ᱵᱷᱩᱞᱟᱹᱣ ᱮᱫ ᱠᱚᱣᱟ ᱵᱟ ᱠᱚ ᱵᱷᱩᱞᱟᱹᱣ ᱫᱟᱲᱮᱭᱟᱠᱚ ᱠᱟᱱᱟ ᱥᱮᱠᱚ ᱟᱹᱲᱤᱥᱚᱜ ᱠᱟᱱᱟ ᱾ ᱟᱫᱚ ᱜᱤᱫᱽᱨᱟᱹ ᱠᱚ ᱵᱟᱝᱠᱚ ᱵᱷᱩᱞᱟᱹᱣ ᱫᱟᱲᱮᱭᱟᱠᱚ ᱠᱟᱱᱛᱮ ᱱᱮᱛᱟᱨ ᱫᱚ ᱚᱱᱮ ᱧᱮᱞ ᱧᱟᱢᱚᱜ ᱠᱟᱱᱟ ᱡᱟᱹᱥᱛᱤ ᱠᱟᱹᱭᱛᱮ ᱢᱳᱵᱟᱭᱤᱞ ᱠᱚ ᱮᱢᱟ ᱠᱚ ᱠᱟᱱᱟ, ᱢᱳᱚᱵᱟᱭᱤᱞ ᱠᱚ ᱮᱢᱟ ᱠᱚ ᱠᱟᱱᱛᱮ ᱟᱫᱚ ᱜᱤᱫᱽᱨᱟᱹ ᱠᱚᱦᱚᱸ ᱜᱤᱫᱽᱨᱟᱹ ᱠᱷᱚᱱ ᱜᱮᱠᱚ ᱚᱱᱟ ᱢᱳᱵᱟᱭᱤᱞ ᱧᱮᱞ ᱢᱟᱱᱮ ᱥᱮᱬᱟᱭ ᱫᱟᱠᱚ ᱟᱫᱚ ᱱᱚᱣᱟ ᱠᱚᱜᱮ ᱢᱟᱱᱮ ᱟᱵᱤ ᱟᱢ ᱪᱮᱫ ᱞᱮᱠᱟᱢ ᱢᱚᱱᱮᱭᱟ ᱡᱮ ᱱᱚᱣᱟ ᱠᱚ ᱠᱤ ᱵᱷᱟᱹᱜᱤ ᱦᱩᱭᱩᱜ ᱠᱟᱱᱟ? ᱥᱮ ᱠᱷᱟᱨᱟᱯ ᱦᱩᱭᱩᱜ ᱠᱟᱱᱟ? ᱢᱟᱱᱮ ᱢᱳᱵᱟᱭᱤᱞ ᱤᱫᱤ ᱠᱟᱛᱮ ᱠᱟᱹᱴᱤᱡ ᱞᱟᱹᱭᱢᱮ ᱢᱟᱱᱮ ᱢᱳᱵᱟᱭᱤᱞ ᱵᱮᱵᱚᱦᱟᱨ ᱫᱚ ᱟᱵᱚ ᱛᱟᱞᱟᱨᱮ ᱛᱤᱱᱟᱹᱜ ᱴᱟᱜ ᱵᱷᱟᱹᱜᱤᱭᱟ ᱥᱮ ᱛᱤᱱᱟᱹᱜ ᱴᱟᱜ ᱠᱷᱟᱨᱟᱯᱟ? ᱚᱱᱟ ᱤᱫᱤ ᱠᱟᱛᱮ ᱢᱤᱫ ᱵᱟᱨ ᱠᱟᱛᱷᱟ ᱠᱟᱹᱴᱤᱡ ᱞᱟᱹᱭ ᱟᱡᱚᱢᱟᱹᱧ ᱢᱮ ᱾
ᱦᱳᱭ ᱢᱳᱵᱟᱭᱤᱞ ᱦᱮᱸ ᱢᱳᱵᱟᱭᱤᱞ ᱫᱚ ᱵᱚᱨᱛᱚᱢᱟᱱ ᱢᱟᱱᱮ ᱢᱳᱵᱟᱭᱤᱞ ᱡᱟᱢᱟᱱᱟ ᱦᱚᱸᱵᱚᱱ ᱢᱮᱱ ᱫᱟᱲᱮᱜ ᱜᱮᱭᱟ ᱾ ᱛᱚ ᱢᱳᱵᱟᱭᱤᱞ ᱨᱮ ᱟᱭᱢᱟ ᱠᱤᱪᱷᱩ ᱜᱮᱵᱚᱱ ᱪᱮᱠᱟ ᱫᱟᱲᱮᱭᱟᱜ ᱠᱟᱱᱟ, ᱛᱚᱵᱮ ᱦᱮᱸ ᱢᱳᱵᱟᱭᱤᱞ ᱨᱮ ᱢᱚᱡᱽ ᱟᱜ ᱵᱚᱥᱛᱩ ᱦᱚᱸ ᱢᱮᱱᱟᱜᱼᱟ ᱛᱤᱱᱟᱹᱜ ᱜᱮ ᱛᱮ ᱢᱚᱡᱟᱜ ᱵᱚᱥᱛᱩ ᱢᱮᱱᱟᱜᱼᱟ, ᱩᱱᱟᱹᱜ ᱜᱮ ᱦᱟᱸᱜ ᱢᱟᱱᱮ ᱟᱸ ᱡᱚᱫᱤ ᱢᱚᱸᱡ ᱢᱚᱸᱡᱽ ᱛᱮ ᱡᱩᱫᱤ ᱵᱮᱵᱚᱦᱟᱨ ᱵᱟᱵᱚᱱ ᱵᱟᱰᱟᱭ ᱠᱷᱟᱱ ᱛᱚᱵᱮ ᱵᱟᱹᱲᱤᱡ ᱟᱜ ᱵᱚᱥᱛᱩ ᱦᱚᱸ ᱢᱮᱱᱟᱜ ᱜᱮᱭᱟ ᱾
ᱛᱚᱵᱮ ᱟᱵᱚ ᱱᱚᱣᱟ ᱜᱮ ᱦᱩᱫᱤᱥᱚᱜ ᱡᱟᱹᱨᱩᱲ ᱵᱚᱱᱟ ᱡᱮ ᱟᱵᱚ ᱚᱱᱟ ᱚᱠᱟ ᱞᱮᱠᱟ ᱵᱚᱱ ᱧᱮᱞ ᱫᱟ ᱾ ᱡᱩᱫᱤ ᱢᱚᱡᱽ ᱦᱤᱥᱟᱹᱵ ᱛᱮ ᱡᱩᱫᱤ ᱵᱚᱱ ᱧᱮᱞ ᱠᱷᱟᱱ, ᱡᱩᱫᱤ ᱵᱚᱱ ᱵᱮᱵᱚᱦᱟᱨ ᱠᱷᱟᱱ ᱚᱱᱟ ᱟᱹᱰᱤ ᱱᱟᱯᱟᱭ ᱢᱤᱫᱴᱮᱱ ᱟᱸᱻ ᱢᱮᱥᱤᱱ ᱠᱟᱱᱟ ᱾ ᱟᱨ ᱡᱩᱫᱤ ᱵᱟᱹᱲᱤᱡ ᱦᱤᱥᱟᱹᱵ ᱞᱮᱠᱟᱛᱮ ᱡᱩᱫᱤ ᱵᱚᱱ ᱵᱮᱵᱚᱦᱟᱨ ᱠᱷᱟᱱ ᱛᱚ ᱚᱱᱟ ᱢᱤᱫᱴᱮᱡ ᱵᱟᱹᱲᱤᱡ ᱟ ᱢᱮᱥᱤᱱ ᱦᱚᱸ ᱠᱟᱱᱟ ᱾ ᱛᱚ ᱢᱚᱡᱽ ᱢᱮᱥᱤᱱ ᱫᱚ ᱮᱛᱮ ᱱᱤᱭᱟᱹ ᱠᱟᱱ ᱜᱮᱭᱟ ᱡᱮ ᱦᱮᱸ ᱟᱵᱚ ᱟᱸᱻ ᱛᱟᱞᱟ ᱨᱮ ᱮᱛᱮ ᱢᱳᱵᱟᱭᱤᱞ ᱦᱩᱭ ᱠᱟᱱ ᱠᱷᱚᱡ ᱛᱚ ᱡᱟᱦᱟᱸ ᱥᱮᱱᱟᱜ ᱠᱷᱚᱵᱚᱨ ᱜᱮ ᱟᱹᱰᱤ ᱛᱩᱨᱟᱹᱱᱛ ᱜᱮᱵᱚᱱ ᱵᱟᱰᱟᱭ ᱫᱟᱲᱮᱜ ᱠᱟᱱᱟ, ᱛᱚ ᱵᱤᱱᱟᱹ ᱥᱚᱢᱚᱭ ᱠᱷᱚᱨᱚᱪ ᱠᱟᱛᱮᱜ ᱾ ᱛᱚ ᱟᱨ ᱵᱟᱝᱠᱷᱟᱡ ᱞᱟᱦᱟ ᱛᱮᱵᱚᱱ ᱧᱮᱞ ᱠᱮᱭᱟ᱾ ᱡᱮ ᱢᱤᱫᱴᱮᱡ ᱟ ᱠᱷᱚᱵᱚᱨ ᱡᱩᱫᱤ ᱵᱚᱱ ᱠᱩᱞ ᱞᱮᱠᱷᱟᱱ ᱦᱚᱭᱛᱚ ᱪᱤᱴᱷᱤ ᱦᱚᱛᱮ ᱛᱮ ᱛᱚᱜ ᱥᱮ ᱚᱠᱚᱭᱴᱟᱜ ᱪᱚᱝ ᱫᱟᱨᱟᱭ ᱛᱮᱜᱮ ᱦᱟᱸᱜ ᱵᱚᱱ ᱠᱩᱞᱮᱫ ᱠᱟᱱ ᱛᱟᱦᱮᱱᱟ ᱛᱚ ᱥᱚᱢᱚᱭ ᱡᱟᱹᱨᱩᱲ ᱠᱟᱱ ᱛᱟᱦᱮᱸᱱᱟ᱾ ᱠᱮᱛᱷᱤ ᱟ ᱟᱹᱰᱤ ᱡᱷᱟᱹᱞ ᱨᱮ ᱨᱟᱹᱜᱤ ᱡᱟᱹᱫᱤᱥ ᱠᱷᱚᱵᱚᱨ ᱵᱚᱱ ᱠᱩᱞᱟ ᱛᱚᱵᱮ ᱟᱸ ᱛᱚ ᱢᱤᱫ ᱫᱤᱱ ᱵᱟᱨ ᱫᱤᱱ ᱱᱚᱝᱠᱟ ᱡᱟᱨᱩᱲ ᱠᱟᱱ ᱛᱟᱦᱮᱸᱱᱟ᱾ ᱛᱚ ᱦᱚᱭᱛᱳ ᱥᱟᱵ ᱟᱠᱟᱜ ᱢᱤᱜ ᱜᱷᱚᱱᱴᱟ ᱥᱮ ᱵᱟᱨ ᱜᱷᱚᱱᱴᱟ᱾ ᱛᱮ ᱢᱤᱫ ᱫᱤᱱ ᱚᱱᱮ ᱚᱱᱠᱟ᱾ ᱛᱚ ᱱᱮᱛᱟᱨ ᱢᱳᱵᱟᱭᱤᱞ ᱦᱩᱭᱮᱱ ᱠᱷᱟᱡ ᱛᱚᱵᱮ ᱚᱱᱟ ᱟᱸᱥ ᱢᱤᱱᱤᱴ ᱦᱚᱸ ᱵᱟᱝ ᱡᱟᱨᱩᱲ ᱠᱟᱱᱟ᱾ ᱟᱨ ᱥᱮᱠᱮᱱᱰ ᱛᱤᱱᱟᱹᱜ ᱪᱚᱝ ᱥᱮᱠᱮᱱᱰ ᱨᱮᱜᱮ ᱵᱚᱱ ᱠᱷᱚᱵᱚᱨ ᱵᱚᱱ ᱠᱩᱞ ᱫᱟᱲᱮᱭᱟᱜ ᱠᱟᱱᱟ ᱥᱮᱵᱚᱱ ᱦᱟᱛᱟᱣ ᱫᱟᱲᱮᱜ ᱠᱟᱱᱟ᱾
ᱴᱷᱤᱠ᱾
ᱛᱚ ᱚ ᱱᱚᱣᱟ ᱢᱤᱫᱴᱮᱱ ᱮᱸ ᱯᱚᱭᱮᱱᱴ ᱨᱮᱭᱟᱜ ᱠᱟᱛᱷᱟ ᱯᱟᱲᱟᱣᱱᱟ᱾ ᱟᱨ ᱢᱤᱫᱴᱮᱡ ᱟᱨᱦᱚᱸ ᱚᱱᱠᱟ ᱜᱮ ᱢᱮᱱᱟᱜ-ᱟ ᱡᱮ ᱟᱵᱚ ᱫᱤᱥᱚᱢ ᱫᱩᱱᱭᱟᱹ ᱨᱮ ᱪᱮᱜ ᱠᱚ ᱦᱩᱭᱩᱜ ᱠᱟᱱᱟ ᱥᱮ ᱪᱮᱫ ᱠᱚ ᱜᱷᱚᱴᱚᱱᱟ ᱦᱩᱭᱩᱜ ᱠᱟᱱᱟ ᱥᱮ ᱵᱟᱝ ᱦᱩᱭᱩᱜ ᱠᱟᱱᱟ᱾ ᱥᱮ ᱱᱚᱣᱟ ᱫᱩᱱᱭᱟᱹ ᱨᱮ ᱚᱠᱟ ᱴᱷᱮᱡ ᱪᱮᱫ ᱢᱮᱱᱟᱜᱼᱟ ᱥᱮ ᱵᱟᱹᱱᱩᱜᱼᱟ᱾ ᱛᱚ ᱱᱚᱣᱟ ᱵᱤᱥᱚᱭ ᱛᱮ ᱟᱵᱚ ᱵᱚᱱ ᱵᱟᱰᱟᱭ ᱧᱟᱢᱮᱫ ᱠᱟᱱᱟ᱾ ᱛᱚᱵᱮ ᱟ ᱱᱚᱣᱟ ᱦᱚᱸ ᱢᱤᱫᱴᱮᱱ ᱟᱵᱚᱣᱟᱜ ᱢᱚᱸᱪ ᱮᱪ ᱠᱟᱹᱢᱤᱫᱟ᱾ ᱡᱮ ᱟᱭᱢᱟ ᱜᱮᱭᱟᱱ ᱵᱚᱱ ᱧᱟᱢᱫᱟ ᱢᱳᱵᱟᱭᱤᱞ ᱠᱷᱚᱱ ᱦᱚᱸ᱾ ᱟᱨ ᱟᱵᱚ ᱚᱠᱟᱴᱟᱜ ᱢᱟᱱᱮ ᱯᱟᱲᱦᱟᱣ ᱯᱟᱲᱦᱟᱣ ᱵᱤᱥᱚᱭ ᱛᱮᱦᱚ ᱟᱹᱰᱤ ᱱᱟᱭ ᱱᱟᱯᱟᱭ ᱜᱮ ᱠᱟᱹᱢᱤ ᱨᱮ ᱞᱟᱜᱟᱣ ᱟᱜ ᱠᱟᱱ ᱛᱟᱵᱚᱱᱟ᱾ ᱛᱚ ᱚᱱᱮ ᱚᱱᱠᱟ ᱢᱟᱱᱮᱥ ᱵᱟᱰᱟᱭ ᱜᱮᱭᱟᱵᱮᱱ ᱦᱚᱭᱛᱳ ᱟᱭᱢᱟ ᱦᱚᱲ ᱜᱮ ᱦᱟᱸᱜ ᱚᱱᱞᱟᱭᱤᱱ ᱛᱮᱠᱚ ᱠᱞᱟᱥᱚᱜ ᱠᱟᱱᱟ, ᱛᱚ ᱢᱳᱵᱟᱭᱤᱞ ᱟᱹᱰᱤ ᱜᱟᱱ ᱜᱮ ᱥᱩᱵᱤᱫᱷᱟ᱾ ᱛᱚ ᱡᱮᱞᱮᱠᱟ ᱢᱮᱱ ᱠᱮᱭᱟ ᱡᱮ ᱢᱤᱫᱴᱮᱡ ᱟ ᱠᱳᱪᱤᱝ ᱠᱞᱟᱥ ᱨᱮᱠᱚ ᱪᱟᱞᱟᱣ ᱞᱮᱱᱠᱷᱟᱱ ᱟᱸ ᱦᱚᱭᱛᱚ ᱛᱤᱱᱟᱹᱜ ᱜᱟᱱ ᱪᱚᱝ ᱰᱷᱮᱨ ᱧᱚᱜ ᱴᱟᱠᱟ ᱠᱚ ᱠᱷᱚᱡᱚᱜ ᱠᱟᱱᱟ᱾ ᱟᱨ ᱪᱟᱞᱟᱜ ᱦᱤᱡᱩᱜ ᱨᱮᱭᱟᱜ ᱢᱤᱫᱴᱮᱱ ᱟᱸ ᱠᱚᱥᱴᱚ ᱢᱟ ᱢᱮᱱᱟᱜ ᱜᱮᱭᱟ ᱟᱨ ᱥᱟᱶᱛᱮ ᱟᱸ ᱥᱚᱢᱚᱭ ᱦᱚᱸ ᱞᱟᱜᱟᱜ ᱠᱟᱱᱟ, ᱛᱚᱵᱮ ᱚᱱᱞᱟᱭᱤᱱ ᱨᱮ ᱠᱞᱟᱥ ᱡᱚᱫᱤ ᱦᱩᱭᱩᱜ ᱠᱟᱱ ᱠᱷᱟᱡ ᱢᱚᱵᱟᱭᱤᱞ, ᱛᱮᱯ᱾ ᱛᱚᱵᱮ ᱚᱸᱰᱮ ᱦᱮᱸ ᱚᱲᱟᱜ ᱨᱮ ᱫᱩᱲᱩᱵ ᱠᱟᱛᱮᱫ ᱮ ᱠᱞᱟᱥ ᱫᱟᱲᱮᱭᱟᱜ ᱠᱟᱱᱟ, ᱛᱚ ᱩᱱᱟᱹᱜ ᱯᱚᱭᱥᱟ ᱦᱚᱸ ᱮᱛᱮᱫ ᱵᱟᱝ ᱡᱟᱲᱩᱲ ᱠᱟᱱᱟ ᱠᱚᱢ ᱥᱚᱢᱚᱭ ᱨᱮᱜᱮ ᱛᱮ ᱩᱱᱤ ᱤᱭᱟᱹ ᱫᱟᱲᱮᱭᱟᱜ ᱠᱟᱱᱟᱭ, ᱛᱚ ᱱᱚᱸᱰᱮ ᱮᱛᱮ ᱥᱩᱵᱤᱫᱷᱟ ᱛᱮᱜ ᱮ ᱧᱟᱢ ᱫᱟᱭ᱾ ᱟᱨ ᱚᱱᱠᱟᱜᱮ ᱢᱤᱫ-ᱵᱟᱨ ᱚᱯᱷᱤᱥ ᱠᱚᱨᱮᱱᱟᱜ ᱦᱚᱸ ᱠᱟᱹᱢᱤ ᱦᱚᱸ ᱟᱛᱮᱜ ᱚᱭ ᱤᱱᱴᱟᱨᱱᱮᱴ ᱨᱮᱭᱟᱜ ᱟᱸ ᱰᱤ ᱱᱟᱭ ᱱᱟᱯᱟᱭ ᱜᱮᱵᱚᱱ ᱠᱟᱹᱢᱤ ᱫᱟᱲᱮᱜ ᱠᱟᱱᱟ, ᱟᱨ ᱢᱤᱫᱴᱟᱜ ᱮ ᱢᱚᱱ ᱠᱚ ᱯᱷᱩᱨᱛᱤ ᱞᱟᱹᱜᱤᱫ ᱛᱮ ᱵᱷᱤᱰᱭᱳ ᱠᱚ, ᱮᱱᱮᱡ ᱥᱮᱨᱮᱧ ᱠᱚ ᱵᱷᱚ ᱧᱮᱞ ᱫᱟᱲᱮᱭᱟ-ᱜ ᱠᱟᱱᱟ᱾ ᱛᱚ ᱱᱚᱣᱟ ᱠᱚ ᱮᱛᱮᱜ ᱟᱹᱰᱤ ᱱᱟᱭ ᱱᱟᱯᱟᱭ ᱜᱮᱭ ᱠᱟᱹᱢᱤ ᱠᱟᱱ ᱛᱟᱵᱚᱱᱟ᱾ ᱟᱨ ᱞᱮᱭ ᱞᱮᱠᱷᱟᱱ ᱢᱟ ᱯᱟᱥᱮᱡ ᱟᱭᱢᱟ ᱜᱮ ᱦᱟᱸᱜ ᱞᱮᱭ ᱧᱟᱢᱚᱜᱼᱟ ᱛᱚ ᱯᱟᱥᱮᱡ ᱵᱟᱞᱟ ᱵᱟᱹᱧ ᱞᱟᱹᱭ ᱛᱤᱭᱟᱹᱜ ᱫᱟ ᱦᱟᱸᱜ ᱛᱳ ᱞᱮᱭ ᱞᱮᱠᱷᱟᱡ ᱢᱟᱛᱮ ᱟᱭᱢᱟ ᱜᱤ ᱢᱮᱱᱟᱜᱼᱟ᱾ ᱟᱨ ᱱᱚᱣᱟ ᱫᱚ ᱢᱚᱡᱽ ᱢᱤᱫᱴᱮᱱ ᱟᱸ ᱤᱭᱟᱹ ᱫᱤᱥ ᱠᱟᱱ ᱛᱟᱵᱚᱱᱟ᱾ ᱟᱨ ᱵᱟᱹᱲᱤᱱ ᱢᱤᱫᱴᱮᱱ ᱟ ᱫᱤᱥ ᱫᱚ ᱦᱟᱸᱜ ᱱᱚᱣᱟ ᱠᱚᱜᱮ ᱠᱟᱱᱟ ᱡᱮ ᱡᱮ ᱟᱸ ᱚᱱᱠᱟᱜᱮ ᱦᱟᱜ ᱠᱟᱹᱴᱤᱡ ᱠᱟᱹᱴᱤᱡ ᱜᱤᱫᱽᱨᱟᱹ ᱜᱤ ᱢᱟᱱᱮ ᱪᱮᱜ ᱠᱚ ᱢᱮᱱᱟ? ᱟᱸ ᱢᱳᱵᱟᱭᱤᱞ ᱠᱚ ᱮᱢᱟᱠᱚ ᱠᱟᱱᱟ᱾ ᱛᱚ ᱢᱳᱵᱟᱭᱤᱞ ᱠᱩ ᱮᱢᱟ ᱟᱹᱠᱩ ᱠᱟᱱ ᱠᱷᱟᱡ ᱫᱚ ᱩᱝᱠᱩ ᱢᱟᱱᱮ ᱯᱟᱲᱦᱟᱜ ᱡᱟᱜᱟᱨ ᱨᱮ ᱢᱳᱵᱟᱭᱤᱞ ᱠᱚ ᱵᱮᱵᱚᱦᱟᱨᱫᱟ ᱛᱚᱵᱮ ᱚᱸᱰᱮ ᱢᱳᱵᱟᱭᱤᱞ ᱨᱮ ᱡᱟᱹᱥᱛᱤ ᱥᱚᱢᱚᱭ ᱪᱟᱞᱟᱜ ᱠᱟᱱ ᱛᱟᱹᱠᱚᱣᱟ ᱛᱚᱵᱮ ᱟᱹᱠᱩᱣᱟᱜ ᱚᱠᱟᱴᱟᱜ ᱢᱩᱞᱚᱵᱟᱱ ᱥᱚᱢᱚᱭ ᱚᱱᱟ ᱢᱟ ᱮᱛᱚ ᱢᱳᱵᱟᱭᱤᱞ ᱨᱮ ᱪᱟᱞᱟᱜ ᱠᱟᱱ ᱛᱟᱹᱠᱚᱣᱟ ᱛᱚ ᱢᱳᱵᱟᱭᱤᱞ ᱢᱟ ᱦᱟᱸᱜ ᱢᱳᱵᱟᱭᱤᱞ ᱢᱟ ᱦᱟᱸᱜᱛᱮ ᱱᱤᱡᱮᱨᱟᱜ ᱡᱤᱵᱩᱱ ᱢᱟ ᱵᱟᱭ ᱜᱚᱲᱟᱣ ᱛᱩᱞᱟᱹᱣ ᱩᱴᱷᱟᱹᱣ ᱠᱮᱭᱟ ᱛᱚᱵᱮ ᱯᱟᱲᱦᱟᱣ ᱵᱟᱲᱟ ᱠᱟᱛᱮᱜ ᱥᱮ ᱢᱟᱱᱮ ᱮᱴᱟᱜ ᱪᱮᱜ ᱪᱚᱝ ᱠᱟᱹᱢᱤ ᱠᱟᱛᱮᱫ ᱦᱟᱸᱜ ᱟᱢᱟᱜ ᱟᱭᱟᱜ ᱢᱟᱱᱮ ᱡᱤᱵᱚᱱ ᱮᱛᱮᱜ ᱵᱮᱱᱟᱣ ᱫᱟᱲᱮᱭᱟᱜᱼ ᱟᱭ ᱛᱚᱵᱮ ᱚᱱᱮ ᱚᱸᱰᱮ ᱦᱟᱸᱜ ᱢᱤᱫᱴᱟᱱ ᱢᱟᱭᱱᱟᱥ ᱯᱚᱭᱮᱱᱴ ᱫᱚ ᱱᱟᱦᱟᱸᱜ ᱦᱩᱭᱩᱜ ᱠᱟᱱᱟ᱾ ᱟᱨ ᱱᱮᱛᱟᱨ ᱟᱹᱰᱤᱜᱟᱱ ᱜᱮ ᱦᱟᱸᱜ ᱧᱮᱞᱚᱜ ᱠᱟᱱᱟ ᱡᱮ ᱟᱹᱰᱤ ᱢᱤᱜᱵᱟᱨ ᱠᱚᱲᱟ ᱜᱤᱫᱽᱨᱟᱹ ᱦᱟᱸᱜ ᱢᱤᱱᱟᱜ ᱠᱚᱣᱟ ᱟᱹᱰᱤ ᱡᱟᱹᱥᱛᱤ ᱜᱮ ᱯᱷᱨᱤ ᱯᱷᱟᱭᱟᱨ ᱠᱚ ᱠᱷᱮᱞᱟᱭᱫᱟ ᱠᱷᱮᱞᱟ ᱵᱟᱲᱟ ᱠᱟᱛᱮᱫ ᱚᱸᱰᱮ ᱜᱤ ᱢᱟᱱᱮ ᱠᱷᱮ ᱠᱷᱮᱞᱟ ᱱᱮᱥᱟᱜᱚᱜ ᱠᱟᱱᱟ ᱠᱚ ᱟᱨ ᱥᱚᱢᱚᱭ ᱨᱮᱦᱚᱸ ᱵᱚᱞᱮ ᱚᱱᱠᱟᱜᱮ ᱮᱛᱮ ᱵᱟᱰᱟᱭ ᱧᱟᱢ ᱠᱟᱱᱟ᱾ ᱯᱚᱭᱥᱟ ᱠᱩ ᱦᱚᱸᱠᱚ ᱞᱟᱜᱟᱣᱮᱫ ᱠᱟᱱ ᱜᱤᱭᱟ ᱢᱳᱵᱟᱭᱤᱞ ᱨᱮ ᱛᱚᱵᱮ ᱦᱮᱸ ᱩᱱᱤ ᱚᱸᱰᱮ ᱢᱤᱫᱴᱟᱜ ᱡᱤᱵᱚᱱ ᱵᱚᱨᱵᱟᱫᱚᱜ ᱠᱟᱱ ᱛᱟᱭᱟ ᱟᱨ ᱯᱚᱭᱥᱟ ᱦᱚᱸ ᱮᱛᱮ ᱞᱟᱜᱟᱣᱫᱟ ᱚᱱᱟ ᱦᱚᱸ ᱮᱛᱮ ᱵᱚᱲᱵᱟᱫᱚᱜ ᱠᱟᱱ ᱛᱟᱭᱟ ᱛᱚᱵᱮ ᱱᱚᱣᱟ ᱦᱚᱸ ᱢᱤᱫᱴᱮᱱ ᱢᱟᱭᱱᱟᱥ ᱯᱚᱭᱮᱱᱴ ᱦᱩᱭᱩᱜ ᱠᱟᱱᱟ ᱟᱨ ᱢᱳᱵᱟᱭᱤᱞ ᱢᱤᱫ ᱴᱮᱱ ᱡᱷᱚᱛᱚᱠᱷᱚᱱ ᱞᱟᱹᱴᱩ ᱢᱟᱭᱱᱟᱥ ᱯᱚᱭᱮᱱᱴ ᱫᱚ ᱦᱩᱭᱩᱜ ᱠᱟᱱᱟ ᱟᱹᱵᱩᱣᱟᱜ ᱚᱠᱟᱴᱟᱜ ᱟᱹᱵᱩᱣᱟᱜ ᱡᱚᱢ ᱫᱟᱠᱟᱭ ᱨᱮᱡ ᱠᱟᱜ ᱵᱩᱱᱟ ᱢᱳᱵᱟᱭᱤᱞ ᱛᱚ ᱱᱚᱣᱟ ᱠᱟᱛᱷᱟ ᱡᱩ, ᱫᱤ ᱟᱸᱡᱚᱢ ᱨᱮ ᱟᱹᱰᱤ ᱟᱪᱚᱨᱤᱛ ᱜᱤᱭᱟ ᱛᱚᱵᱮ ᱦᱮᱸ ᱱᱚᱣᱟ ᱠᱟᱛᱷᱟ ᱫᱚ ᱟᱹᱰᱤ ᱵᱟᱥᱛᱚᱵ ᱠᱟᱱ ᱜᱤᱭᱟ᱾ ᱡᱚᱢ ᱫᱟᱠᱟ ᱪᱤᱠᱟᱛᱮ ᱨᱮᱡ ᱠᱟᱜ ᱵᱩᱱᱟ ᱡᱮ ᱞᱟᱦᱟᱛᱮ ᱟᱹᱵᱩᱣᱟᱜ ᱢᱳᱵᱟᱭᱤᱞ ᱡᱚᱠᱷᱚᱱ ᱵᱟᱝ ᱛᱟᱦᱮᱸ ᱠᱟᱱᱟ᱾ ᱛᱚ ᱟᱹᱵᱩᱣᱟᱜ ᱪᱟᱥᱵᱟᱥ ᱛᱤᱱᱟᱹᱜ ᱱᱟᱭᱱᱟᱯᱟᱭ ᱦᱩᱭᱩᱜ ᱠᱟᱱ ᱛᱟᱦᱮᱱᱟ᱾ ᱛᱚ ᱱᱤᱛᱳᱜ ᱢᱳᱵᱟᱭᱤᱞ ᱡᱟᱹᱥᱛᱤᱭᱮᱱ ᱠᱷᱟᱡ ᱛᱚ ᱚᱱᱟ ᱠᱷᱟᱹᱛᱤᱨ ᱛᱮ ᱴᱟᱣᱟᱨ ᱞᱟᱹᱠᱛᱤᱭᱮᱱᱟ᱾ ᱴᱟᱣᱟᱨ ᱛᱤᱱᱟᱹᱜ ᱜᱤᱠᱚ ᱵᱟᱹᱭᱥᱟᱹᱣ ᱠᱮᱫᱟ ᱩᱱᱟᱹᱜ ᱜᱤ ᱟᱹᱵᱩᱨᱣᱟᱜ ᱫᱟᱨᱮ ᱠᱚᱨᱮᱱᱟᱜ ᱥᱮ ᱯᱷᱚᱥᱚᱞ ᱠᱚᱨᱮᱱᱟᱜ ᱨᱚᱥᱮ ᱚᱨ ᱠᱤᱫᱟ ᱟᱨ ᱥᱟᱶ ᱥᱟᱶᱛᱮ ᱩᱝᱠᱩ ᱪᱮᱸᱬᱮ ᱠᱚᱦᱚᱸ ᱩᱝᱠᱩ ᱦᱚᱭ ᱵᱤᱞᱩᱯᱛᱤ ᱠᱮᱜ ᱠᱮᱜ ᱠᱚᱣᱟ ᱟᱨ ᱪᱮᱸᱬᱮ ᱫᱚ ᱯᱟᱥᱮᱢ ᱵᱟᱰᱟᱭ ᱜᱮᱭᱟ ᱡᱮ ᱟᱹᱵᱩᱣᱟᱜ ᱪᱟᱥᱵᱟᱥ ᱪᱮᱛᱟᱱ ᱨᱮ ᱛᱤᱱᱟᱹᱜ ᱜᱟᱱ ᱚᱵᱚᱫᱟᱱ ᱢᱮᱱᱟᱜ ᱛᱟᱹᱠᱩᱣᱟ᱾ ᱡᱮ ᱚᱱᱮ ᱪᱟᱥᱵᱟᱥ ᱡᱚᱠᱷᱚᱱ ᱵᱩᱱ ᱪᱟᱹᱥ ᱵᱟᱥ ᱵᱚᱱ ᱟᱨᱡᱟᱣᱟ ᱛᱚ ᱚᱱᱟ ᱪᱟᱹᱥᱵᱟᱥ ᱪᱮᱛᱟᱱ ᱨᱮ ᱡᱮ ᱢᱤᱫᱵᱟᱨ ᱪᱤᱞᱤᱪᱚᱝ ᱛᱤᱡᱩ ᱠᱚ ᱦᱩᱭᱩᱜᱼᱟ ᱛᱚ ᱪᱮᱸᱬᱮ ᱩᱱᱠᱩ ᱠᱚ ᱡᱚᱢ ᱠᱚᱣᱟ ᱡᱚᱢ ᱠᱩ ᱠᱷᱟᱹᱛᱤᱨ ᱛᱮ ᱚᱱᱟ ᱪᱟᱹᱥᱼᱵᱟᱥ ᱫᱚ ᱟᱹᱰᱤ ᱱᱟᱭ ᱱᱟᱯᱟᱭ ᱜᱤ ᱦᱩᱭᱩᱜᱼᱟ᱾ ᱟᱨ ᱚᱠᱟᱴᱟᱜ ᱜᱷᱩᱜᱽᱨᱤ ᱠᱚᱦᱚᱸ ᱮᱛᱮ ᱥᱤ ᱥᱚᱢᱚᱭ ᱠᱚ ᱧᱟᱢᱼᱟ ᱩᱱᱠᱩ ᱠᱚ ᱡᱚᱢ ᱠᱚᱣᱟ ᱛᱚᱵᱮ ᱜᱷᱩᱜᱽᱨᱤ ᱵᱤᱦᱤᱱ ᱜᱮᱭᱟ ᱠᱳ ᱚᱱᱟ ᱠᱷᱟᱹᱛᱤᱨ ᱛᱮ ᱪᱟᱥᱵᱟᱥ ᱦᱚᱸ ᱛᱮ ᱢᱚᱡᱽ ᱦᱩᱭᱩᱜ ᱨᱮᱭᱟᱜ ᱥᱚᱢᱵᱷᱚᱵᱚᱱᱟ ᱡᱟᱹᱥᱛᱤ ᱜᱤᱭᱟ ᱛᱚ ᱪᱮᱸᱬᱮᱭᱟᱜ ᱚᱵᱚᱫᱟᱱ ᱫᱚ ᱦᱟᱸᱜ ᱱᱚᱝᱠᱟ ᱢᱤᱱᱟᱜ ᱢᱤᱱᱟᱜᱼᱟ ᱟᱨ ᱡᱮᱞᱮᱠᱟ ᱢᱮᱱ ᱠᱮᱭᱟ ᱡᱮ ᱦᱮᱸ ᱱᱚᱣᱟ ᱴᱟᱣᱟᱨ ᱢᱤᱱᱟᱜ ᱠᱷᱟᱹᱛᱤᱨ ᱛᱮ ᱟᱭᱢᱟ ᱜᱮ ᱟᱹᱵᱩᱣᱟᱜ ᱟᱸ ᱚᱱᱮᱠ ᱢᱟᱱᱮ ᱪᱮᱫ ᱠᱚ ᱢᱮᱱᱟ ᱪᱟᱹᱥᱵᱟᱥ ᱚᱱᱮ ᱦᱮᱸ ᱨᱚᱥ ᱪᱟᱹᱥᱼᱵᱟᱥ ᱨᱮᱱᱟᱜ ᱫᱟᱨᱮ ᱠᱚᱨᱮᱱᱟᱜ ᱨᱚᱥ ᱚᱨᱮᱡ ᱠᱟᱱ ᱛᱟᱵᱚᱱ ᱛᱮ ᱩᱱᱟᱹᱜ ᱱᱟᱭ ᱱᱟᱯᱟᱭ ᱦᱚᱸ ᱵᱟᱝ ᱦᱩᱭᱩᱜ ᱠᱟᱱᱟ ᱛᱚ ᱚᱱᱮ ᱚᱱᱠᱟ ᱛᱮ ᱱᱚᱣᱟ ᱫᱚᱛᱚ ᱢᱟᱭᱱᱟᱥ ᱯᱚᱭᱮᱱᱴ ᱠᱟᱱᱟ ᱟᱨ ᱢᱮᱱ ᱞᱮᱠᱷᱟᱡ ᱟᱭᱢ ᱜᱮ ᱢᱮᱱ ᱧᱟᱢᱚᱜᱼᱟ ᱯᱟᱥᱮᱡ ᱵᱟᱹᱧ ᱫᱤᱥᱟᱹᱭᱮᱫᱟ ᱦᱟᱸᱜ ᱟᱫᱚ ᱚᱱᱮ ᱚᱱᱠᱟᱧ ᱢᱮᱱ ᱠᱮᱫᱟ ᱛᱚᱵᱮ ᱦᱮᱸ ᱱᱤᱛᱚᱜ ᱱᱚᱣᱟ ᱠᱚ ᱞᱤᱢᱤᱴ ᱫᱚᱦᱚᱭ ᱞᱟᱹᱜᱤᱫ ᱛᱮ ᱟᱵᱩᱣᱟᱜ ᱥᱮ ᱞᱟᱹᱴᱩ ᱦᱚᱲᱟᱜ ᱜᱮ ᱡᱚᱛᱷᱮᱥᱴᱚ ᱢᱟᱱᱮ ᱤᱭᱟᱹ ᱜᱮᱭᱟᱱ ᱦᱩᱫᱤᱥ ᱢᱮᱱᱟᱜ ᱛᱟᱵᱩᱱᱟ, ᱛᱚ ᱚᱱᱟ ᱜᱮᱭᱟᱱ ᱦᱩᱫᱤᱥ ᱠᱷᱟᱴᱟᱣ ᱠᱟᱛᱮᱫ ᱜᱮ ᱡᱟᱛᱮ ᱡᱮᱢᱚᱱ ᱱᱚᱣᱟ ᱵᱚᱱ ᱵᱮᱵᱚᱦᱟᱨ ᱟᱨ ᱠᱟᱹᱴᱤᱡ ᱜᱤᱫᱽᱨᱟᱹ ᱫᱚ ᱮᱱᱛᱮᱫ ᱚᱠᱚᱭ ᱠᱩᱣᱟᱜ ᱦᱚᱭᱛᱳ ᱵᱚᱭᱮᱥ ᱠᱚᱦᱚᱸ ᱵᱟᱝ ᱦᱩᱭ ᱠᱟᱱᱟ, ᱡᱮᱞᱮᱠᱟ ᱢᱮᱱ ᱠᱮᱭᱟ ᱟ ᱵᱚᱭᱮᱥ ᱩᱱᱤᱥ ᱥᱮ ᱥᱚᱛᱨᱚ ᱥᱮ ᱥᱳᱞᱞᱳ ᱯᱚᱫᱨᱚ ᱵᱚᱪ ᱵᱚᱪᱷᱚᱨ ᱫᱷᱟᱹᱨᱤᱡ ᱢᱟᱱᱮ ᱩᱱᱠᱩᱣᱟᱜ ᱫᱚ ᱚᱱᱠᱟᱱ ᱢᱚᱡᱽ ᱦᱩᱫᱤᱥ ᱢᱩᱫᱤᱥ ᱫᱚ ᱟᱣᱨᱤ ᱨᱟᱠᱟᱵ ᱠᱟᱜ ᱠᱚᱣᱟ ᱦᱟᱸᱜ ᱛᱚ ᱚᱱᱟ ᱠᱷᱟᱹᱛᱤᱨ ᱛᱮ ᱩᱱᱠᱩ ᱫᱚ ᱮᱠᱪᱩᱞᱤ ᱤᱧ ᱫᱚ ᱛᱤᱧ ᱢᱮᱱᱟ, ᱦᱮᱸ ᱯᱟᱨᱥᱚᱱᱟᱞᱤ ᱯᱷᱳᱱ ᱫᱚ ᱡᱟᱛᱮ ᱡᱮᱢᱚᱱ ᱵᱟᱝ ᱮᱢᱟᱣ ᱠᱚ ᱡᱟᱹᱨᱩᱲ᱾ ᱛᱚ ᱜᱷᱟᱨᱨᱚᱸᱡᱽ ᱨᱮ ᱜᱟᱨᱡᱮᱱᱟᱜ ᱜᱮ ᱦᱟᱸᱜ ᱟᱨ ᱡᱩᱫᱤ ᱢᱳᱵᱟᱭᱤᱞ ᱢᱮᱱᱟᱜ ᱠᱷᱟᱡ ᱛᱚ ᱞᱟᱹᱠᱛᱤ ᱢᱟ ᱦᱟᱸᱜ ᱞᱟᱹᱠ ᱛᱤ ᱠᱚ ᱜᱮᱭᱟ ᱥᱚᱢᱚᱭ ᱨᱮ ᱠᱟᱹᱢᱤ ᱥᱚᱢᱚᱭ ᱜᱮ ᱦᱟᱸᱜ ᱪᱮᱫ ᱪᱚᱝ ᱛᱚ ᱩᱱ ᱥᱚᱢᱚᱭ ᱜᱮ ᱡᱟᱛᱮ ᱡᱮᱢᱚᱱ ᱠᱚ ᱵᱮᱵᱚᱦᱟᱨ ᱪᱩ ᱠᱩ ᱟᱨ ᱵᱟᱫ ᱵᱟᱹᱠᱤ ᱡᱮᱢᱚᱱ ᱱᱤᱡᱮ ᱴᱷᱮᱡ ᱜᱮᱠᱚ ᱫᱚᱦᱚ ᱠᱟᱜ ᱟᱦ ᱚᱱᱮ ᱚᱱᱠᱟ ᱡᱩᱫᱤ ᱠᱚ ᱪᱤᱠᱟᱭ ᱠᱷᱟᱱ ᱛᱚᱵᱮ ᱟᱹᱰᱤ ᱢᱚᱡᱽ ᱟᱨ ᱱᱟᱯᱟᱭ ᱜᱮ ᱛᱮ ᱦᱩᱭᱩᱜᱼᱟ ᱟᱨ ᱚᱱᱟ ᱫᱚ ᱜᱟᱨᱡᱮᱱ ᱜᱮ ᱦᱟᱸᱜ ᱛᱚᱫᱟᱨᱚᱠ ᱦᱩᱭᱩᱜ ᱡᱟᱹᱨᱩᱲᱟ ᱛᱚ ᱚᱱᱮ ᱚᱱᱠᱟᱛᱮ ᱤᱧ ᱫᱚ ᱤᱧ ᱢᱮᱱ ᱪᱩᱭᱫᱟ᱾
ᱟᱪᱪᱷᱟ ᱟᱹᱰᱤ ᱱᱟᱯᱟᱭ ᱠᱟᱛᱷᱟ ᱜᱮᱢ ᱢᱠᱵᱟᱭᱤᱞ ᱤᱫᱤ ᱜᱮ
ᱛ ᱦᱮᱸ ᱡᱩᱫᱤ ᱟᱢᱦᱚᱸ ᱟᱨᱦᱚᱸ ᱚᱠᱟ ᱴᱷᱮᱱ ᱠᱷᱚᱱ ᱮᱴᱠᱮᱴᱚᱬᱮ ᱠᱚᱜ ᱠᱷᱟᱡ ᱵᱟᱹᱧ ᱞᱟᱹᱭ ᱡᱩᱛ ᱞᱮᱠᱷᱟᱱ ᱫᱚ ᱢᱟᱱᱮ ᱞᱟᱹᱭ ᱥᱩᱫᱨᱟᱹᱣ ᱛᱟᱞᱟᱝ ᱢᱮ᱾
ᱦᱮᱸ ᱞᱟᱹᱭ ᱞᱮᱠᱟ ᱛᱚ ᱥᱟᱱᱟᱢ ᱞᱮᱠᱟᱱᱟᱜ ᱜᱮᱢ ᱞᱟᱹᱭ ᱪᱟᱵᱟ ᱠᱮᱫᱟᱢ ᱱᱟᱸᱜ ᱟᱫᱚ ᱢᱟᱱᱮ ᱡᱟᱦᱟᱸ ᱠᱚ ᱠᱟᱛᱷᱟᱢ ᱞᱟᱹᱭ ᱠᱮᱫᱟ ᱟᱹᱰᱤ ᱫᱟᱢᱟᱱ ᱫᱟᱢᱟᱱ ᱠᱟᱛᱷᱟ ᱜᱮᱢ ᱞᱟᱹᱭ ᱠᱮᱫᱟ ᱢᱟᱱᱮ ᱢᱤᱫ ᱫᱤᱠ ᱫᱤᱭᱮ ᱛᱮᱫᱚ ᱵᱮᱞ ᱯᱟᱦᱟᱲᱤ ᱫᱚ ᱢᱟᱱᱮ ᱟᱹᱰᱤᱜᱮ ᱵᱷᱟᱜᱮ᱾ ᱟᱨ ᱢᱤᱫ ᱫᱚ ᱟᱹᱰᱤ ᱜᱮ ᱵᱟᱹᱲᱤᱡ ᱜᱮᱭᱟ ᱱᱮᱛᱟᱨ ᱫᱚ ᱡᱟᱹᱥᱛᱤ ᱠᱟᱨᱮ ᱧᱮᱞ ᱧᱟᱢᱚᱜ ᱠᱟᱱᱟ ᱡᱮ ᱢᱳᱵᱟᱭᱤᱞ ᱛᱚ ᱢᱟᱱᱮ ᱵᱟᱹᱲᱤᱡ ᱫᱤᱠ ᱫᱤᱭᱮ ᱡᱟᱹᱥᱛᱤ ᱠᱚ ᱵᱮᱵᱚᱦᱟᱨᱟ ᱫᱟ ᱱᱮᱛᱟᱨ ᱵᱚᱱ ᱟᱵᱚ ᱞᱮᱠᱟᱱ ᱡᱟᱦᱟᱸᱭ ᱡᱩᱣᱟᱹᱱ ᱠᱚᱲᱟᱼᱠᱩᱲᱤ ᱠᱚᱦᱚᱸ ᱡᱟᱹᱥᱛᱤ ᱠᱟᱭᱛᱮ ᱵᱟᱲᱤᱡ ᱫᱤᱠ ᱫᱤᱭᱮ ᱜᱮᱠᱚ ᱵᱮᱵᱚᱦᱟᱨ ᱫᱟ ᱟᱨ ᱡᱟᱹᱥᱛᱤ ᱠᱟᱹᱭ ᱛᱮ ᱱᱚᱝᱠᱟ ᱧᱮᱞ ᱧᱟᱢᱚᱜ ᱠᱟᱱᱟ ᱡᱮ ᱫᱤᱥᱚᱢ ᱨᱮᱱᱟᱜ ᱠᱷᱚᱵᱚᱨ ᱠᱚᱦᱚᱸ ᱠᱚ ᱟᱸᱡᱚᱢᱮᱫ ᱜᱮᱭᱟ ᱥᱮ ᱵᱟᱰᱟᱭ ᱧᱟᱢᱚᱜ ᱠᱟᱱ ᱜᱮᱭᱟ, ᱟᱫᱚ ᱚᱱᱟᱫᱚ
ᱦᱩᱸ᱾
ᱟᱵᱚ ᱵᱚᱱ ᱪᱮᱥᱴᱟᱭᱟ ᱡᱮ ᱵᱷᱟᱜᱤ ᱫᱤᱠ ᱫᱤᱭᱮ ᱵᱚᱱ ᱮᱸᱰᱮ ᱠᱷᱟᱱ ᱥᱟᱱᱟᱢ ᱞᱮᱠᱟᱱᱟᱜ ᱜᱮ ᱱᱟᱯᱟᱭᱚᱜ ᱛᱟᱵᱚᱱᱟ᱾ ᱟᱨ ᱡᱩᱫᱤ ᱚᱱᱠᱟ ᱵᱟᱹᱲᱤᱡ ᱵᱚᱱ ᱵᱮᱵᱚᱦᱟᱨᱟ ᱢᱟᱱᱮ ᱥᱟᱱᱟᱢ ᱦᱚᱲᱟᱜ ᱪᱮᱫ ᱢᱳᱵᱟᱭᱤᱞ ᱠᱷᱟᱛᱤᱨ ᱜᱮ ᱱᱚᱝᱠᱟ, ᱱᱚᱝᱠᱟ ᱦᱩᱭ ᱥᱮ ᱱᱚᱝᱠᱟ ᱦᱩᱭᱮᱱᱟ ᱢᱮᱱᱛᱮᱫ ᱫᱚ ᱞᱟᱹᱭ ᱟᱵᱚᱱ ᱢᱳᱵᱟᱭᱤᱞ ᱠᱷᱟᱹᱛᱤᱨ ᱜᱮ ᱱᱚᱝᱠᱟ ᱦᱩᱭᱱᱟ᱾ ᱟᱨ ᱱᱤᱛᱚᱜ ᱢᱟ ᱧᱮᱞᱚᱜ ᱠᱟᱱᱟ ᱡᱟᱹᱥᱛᱤ ᱠᱟᱭᱛᱮ ᱡᱮ ᱚᱱᱮ ᱢᱚᱵᱟᱭᱤᱞ ᱛᱮ ᱱᱚᱜ-ᱚᱭ ᱨᱚᱯᱚᱲ ᱠᱟᱱᱟ ᱠᱚ ᱚᱱᱟ ᱨᱚᱯᱚᱲ ᱛᱟᱞᱟ ᱛᱮᱜᱮ ᱱᱚᱜ-ᱚ ᱥᱩᱭᱥᱟᱭᱤᱰ ᱮᱫᱟᱠᱚ ᱛᱟᱯᱚᱨᱮ ᱟᱫᱚ ᱞᱟᱹᱭ ᱫᱟᱠᱚ ᱡᱮ ᱢᱩᱵᱟᱭᱤᱞ